ᱦᱮᱞᱳ
ᱦᱮᱸ ᱦᱮᱞᱳ ᱡᱚᱦᱟᱨ ᱜᱮ
ᱦᱮᱸ ᱡᱚᱦᱟᱨ ᱜᱮ ᱟᱸᱡᱚ ᱱᱟ ᱫᱟ ᱵᱤᱱ
ᱦᱮᱸ ᱟᱸᱡᱚᱢ ᱫᱟ ᱵᱤᱱ
ᱦᱳᱭ ᱠᱟᱱᱟ ᱦᱩᱸ
ᱳ ᱱᱟᱯᱟᱭ ᱜᱤᱭᱟ ᱵᱤᱱ
ᱦᱮᱸ ᱱᱟᱯᱟᱭ ᱜᱮ
ᱚ ᱚᱲᱟᱜ ᱠᱚᱨᱮ ᱫᱚ ᱦᱮᱸ ᱟᱹᱞᱤᱧ ᱦᱚᱞᱤᱧ ᱱᱟᱯᱟᱭ ᱜᱮᱭᱟ ᱟᱨ ᱱᱤᱭᱟᱹ ᱜᱷᱟᱹᱲᱤᱡ ᱛᱚ ᱚᱲᱟᱜ ᱦᱚᱲ ᱦᱚᱸ ᱱᱟᱯᱟᱭ ᱠᱚᱜᱮ ᱱᱟᱯᱟᱭ ᱜᱮ ᱢᱮᱱᱟᱜ ᱠᱚᱣᱟ
ᱟᱪᱪᱷᱟ ᱟᱪᱷᱟ ᱟᱪᱷᱟ ᱟᱪᱪᱷᱟ ᱞᱟᱹᱭ ᱵᱤᱱ ᱟᱯᱮᱥᱮᱱ ᱫᱟᱜ ᱮ ᱫᱟ ᱥᱮ ᱵᱟᱝ
ᱤᱧ ᱦᱮᱸ ᱛᱚ ᱟᱹᱰᱤ ᱡᱟᱹᱥᱛᱤ ᱠᱟᱭᱛᱮ ᱫᱟᱜ ᱫᱟᱭ ᱟᱞᱮᱥᱮᱫ ᱫᱚ
ᱟᱪᱪᱷᱟ ᱟᱪᱪᱷᱟ ᱟᱪᱪᱷᱟ
ᱠᱚ ᱵᱟᱹᱫᱽ ᱠᱚᱨᱮ ᱫᱟᱜ ᱛᱮ ᱵᱷᱚᱨᱛᱤ ᱠᱟᱱᱟ
ᱦᱩᱸ ᱦᱩᱸ ᱟᱪᱪᱷᱟᱧ ᱞᱟᱹᱭᱫᱟ ᱛᱟᱢᱟᱱᱮ ᱞᱟᱹᱭ ᱵᱮᱱ ᱟᱹᱵᱮᱱ ᱚᱠᱟ ᱤᱫᱤ ᱠᱟᱛᱮᱫ ᱛᱮᱦᱮᱱ ᱞᱟᱝ ᱜᱚᱞᱯᱚᱭᱟ ᱪᱟᱥ ᱵᱟᱥ ᱤᱫᱤ ᱠᱟᱛ ᱛᱮ ᱥᱮ ᱥᱚᱢᱟᱡ ᱤᱫᱤ ᱠᱟᱛᱮ ᱟᱪᱪᱷᱟ ᱟᱪᱪᱷᱟ ᱡᱮᱦᱮᱛᱩ ᱫᱟᱜ ᱫᱤᱱ ᱪᱟᱞᱩ
ᱫᱟᱜ ᱫᱤᱱ ᱠᱟᱱᱟ ᱦᱮᱸ ᱪᱟᱥ ᱵᱟᱥ ᱤᱫᱤ ᱠᱟᱛᱮᱜ ᱜᱮ
ᱵᱟᱫ ᱵᱟᱹᱠᱤ ᱚᱱᱛᱮ ᱢᱟ ᱟ ᱨᱚᱯᱚᱲ ᱤᱫᱤᱭᱟᱵᱚᱱ ᱥᱚᱢᱟᱡᱽ ᱤᱫᱤ ᱠᱟᱛᱮᱜ ᱦᱮᱸ ᱥᱮ ᱵᱟᱝ ᱞᱟᱹᱭ ᱫᱟᱞᱤᱧ ᱟᱯᱮᱥᱮᱱ ᱫᱚ ᱵᱚᱪᱷᱚᱨ ᱛᱤᱱ ᱫᱷᱟᱣ ᱯᱮ ᱪᱟᱥ ᱜᱮᱭᱟ ᱵᱟᱨ ᱫᱷᱟᱣ ᱥᱮ ᱢᱤᱫ ᱫᱷᱟᱣ ᱯᱮ ᱪᱟᱥ ᱜᱮᱭᱟ
ᱛᱚ ᱵᱚᱪᱷᱚᱨ ᱨᱮ ᱵᱟᱨ ᱫᱷᱟᱣ ᱪᱟᱥ ᱦᱩᱭᱩᱜ ᱜᱮᱭᱟ ᱦᱩᱲᱩ ᱫᱚ
ᱡᱮᱢᱚᱱ ᱱᱚᱜᱼᱚᱭ ᱱᱚᱣᱟ᱾ ᱪᱮᱫ ᱵᱤᱱ ᱞᱟᱹᱭᱮᱫᱟ
ᱮᱸ ᱞᱟᱹᱭ ᱫᱟᱞᱮᱧ ᱦᱩᱲᱩ ᱥᱩᱢᱩᱝ ᱜᱮᱯᱮ ᱪᱟᱥ ᱜᱮᱭᱟ ᱥᱮ ᱟᱞᱫᱟ ᱡᱟᱦᱟᱸ ᱱᱟᱜ
ᱱᱚᱝᱠᱟ ᱡᱮᱢᱚᱱ ᱵᱚᱨᱥᱟ ᱨᱮᱫᱚ ᱦᱚᱸᱜᱼᱚᱭ ᱦᱩᱲᱩ ᱠᱚᱛᱚ ᱨᱚᱦᱚᱭ ᱠᱚᱫᱚ ᱦᱩᱭ ᱠᱟᱱ ᱜᱮᱭᱟ ᱛᱚ ᱚᱱᱟ ᱡᱟᱦᱟ ᱰᱟᱹᱦᱤ ᱦᱟᱥᱟ ᱠᱟᱱᱟ ᱛᱚ ᱚᱱᱟ ᱠᱚᱨᱮ ᱛᱚ ᱱᱤᱭᱟᱹ ᱜᱷᱟᱹᱲᱤᱡ ᱫᱚ ᱤᱱᱟᱹ ᱠᱷᱟᱱ ᱥᱚᱵᱽᱡᱤ ᱠᱚᱞᱮ ᱪᱟᱥ ᱠᱟᱜᱼᱟ ᱡᱮᱢᱚᱱ ᱱᱚᱛᱮ ᱵᱚᱞᱵᱚᱴᱤ ᱵᱷᱤᱱᱰᱤ ᱡᱷᱤᱸᱜᱟᱹ ᱠᱚᱨᱚᱞᱟ ᱦᱚᱜᱼᱚᱭ ᱱᱚᱣᱟ ᱠᱚ ᱥᱚᱵᱡᱤ ᱠᱚᱞᱮ ᱪᱟᱥ ᱟᱠᱟᱜᱼᱟ
ᱟᱨ ᱤᱱᱟ ᱠᱷᱟᱱ ᱱᱚᱜᱼᱚᱭ ᱱᱚᱜᱼᱦᱳᱭ ᱱᱤᱭᱟᱹ ᱜᱷᱟᱹᱲᱤᱡ ᱫᱟᱨᱮ ᱠᱷᱟᱱ ᱱᱚᱜᱼᱚᱭ ᱥᱮ ᱱᱩᱱᱟᱹᱜ ᱯᱮ ᱢᱟᱦᱟ ᱫᱤ ᱢᱟᱱᱮ ᱯᱚᱨᱚᱵᱽ ᱯᱮ ᱢᱟᱦᱟ ᱦᱩᱭᱩᱜ ᱠᱟᱱᱟ ᱡᱮ ᱥᱚᱵ ᱫᱤᱱ ᱜᱮ ᱱᱚᱝᱠᱟ ᱫᱟᱜ ᱮᱜᱟᱭ ᱥᱮ ᱛᱚ ᱚᱱᱟ ᱠᱷᱟᱹᱛᱤᱨ ᱛᱤᱜᱤ ᱠᱟᱹᱴᱤᱡ ᱥᱚᱢᱚᱥᱟ ᱠᱚᱫᱚ ᱵᱩᱡᱷᱟᱹᱜ ᱠᱟᱱ ᱜᱮᱭᱟ ᱦᱚᱜ ᱼᱚᱭ ᱥᱚᱵᱡᱤᱽ ᱠᱚ ᱡᱟᱦᱟᱸ ᱪᱟᱥ ᱦᱩᱭᱠᱟᱱᱟ ᱫᱟᱜ ᱠᱚ ᱛᱚᱸᱵᱟ ᱟᱠᱟᱱᱟ
ᱦᱩᱸ ᱦᱩᱸ ᱦᱩᱸ ᱦᱩᱸ ᱦᱩᱸ ᱟᱹᱰᱤ ᱴᱷᱤᱠ ᱵᱤᱱ ᱞᱟᱹᱭ ᱠᱟᱜ ᱟᱪᱪᱷᱟ ᱞᱟᱹᱭ ᱫᱟᱹᱞᱤᱧ ᱪᱟᱥ ᱵᱳᱞᱛᱮ ᱟᱯᱮ ᱥᱮᱫ ᱜᱮ ᱦᱩᱲᱩ ᱯᱮ ᱪᱟᱥ ᱮᱫᱟ ᱦᱮᱸ ᱪᱮᱫ ᱦᱩᱲᱩ ᱯᱮ ᱪᱟᱥ ᱠᱟᱫᱟ ᱢᱟᱱᱮ ᱥᱚᱨᱱᱚ ᱛᱟᱨᱯᱚᱨ ᱩᱲᱤᱜᱟᱱ ᱟᱭᱢᱟ ᱟᱭᱢᱟ ᱦᱩᱲᱩ ᱠᱚ ᱦᱮᱱᱟᱜᱼᱟ ᱛᱚ
ᱩᱦᱩᱸ ᱟᱫᱚ ᱤᱱᱟ ᱠᱷᱟᱱ ᱮᱸ ᱡᱟᱦᱟᱸ ᱟ ᱱᱚᱣᱟ ᱛᱚ ᱱᱚᱜ ᱟᱨ ᱡᱟᱦᱟᱸ ᱚᱱᱟ ᱧᱩᱛᱩᱢ ᱫᱚ ᱴᱷᱤᱠ ᱚᱝᱠᱟ ᱵᱟᱝᱞᱤᱧ ᱵᱟᱲᱟᱭᱟ ᱡᱟᱦᱟᱸ ᱢᱚᱴᱟ ᱦᱩᱲᱩ ᱠᱚ ᱞᱟᱹᱭᱮᱼᱟ ᱡᱟᱦᱟᱸ ᱫᱟᱜ ᱨᱮ ᱡᱮ ᱡᱟᱦᱟᱸ ᱛᱤᱱᱟᱹᱜ ᱱᱚᱝᱠᱟᱭ ᱫᱟᱜ ᱨᱮ ᱦᱚᱸᱭᱛᱚ ᱚᱱᱟ ᱦᱳᱲᱳ ᱢᱟᱱᱮ ᱡᱷᱚᱛᱚ ᱠᱷᱚᱱᱟᱜ ᱞᱟᱥᱛᱮ ᱡᱟᱦᱟᱸ ᱵᱤᱞᱤᱜᱼᱟ
ᱟᱪᱪᱷᱟ ᱟᱪᱪᱷᱟ ᱟᱪᱪᱷᱟ ᱞᱮᱹᱭᱫᱟᱞᱤᱧ ᱟᱹᱞᱤᱧ ᱠᱤᱪᱷᱩ ᱞᱮᱹᱭᱫᱟᱞᱤᱧ ᱚᱱᱟ ᱦᱩᱲᱩ ᱵᱮᱯᱟᱨ ᱛᱚ ᱦᱚᱭᱛᱚ ᱟᱯᱮ ᱚᱱᱛᱮ ᱪᱮᱜ ᱪᱮᱜ ᱟᱭᱢᱟ ᱟᱭᱢᱟ ᱱᱩᱛᱩᱢ ᱛᱚ ᱟᱭᱢᱟ ᱟᱭᱢᱟ ᱡᱮᱞᱟᱨᱮ ᱟᱭᱢᱟ ᱟᱭᱢᱟ ᱱᱩᱛᱩᱢ ᱛᱟᱦᱮᱱ ᱜᱮᱭᱟ ᱛᱚ ᱠᱤᱪᱷᱩ ᱱᱩᱛᱩᱢ ᱤᱧ ᱞᱟᱹᱭ ᱫᱟᱹᱧ ᱟᱞᱮᱥᱮ ᱦᱮᱛᱚ ᱱᱚᱛᱮ ᱨᱮᱠᱚ ᱪᱟᱥ ᱜᱮᱭᱟ ᱠᱚ ᱥᱚᱨᱱᱚ ᱠᱚ ᱪᱟᱥ ᱜᱮᱭᱟ ᱠᱚ ᱛᱟᱨᱯᱚᱨᱮ ᱦᱟᱡᱟᱨ ᱵᱮᱵᱤ ᱠᱚ ᱪᱟᱥ ᱜᱮᱭᱟ ᱠᱚ ᱛᱟᱨᱯᱚᱨᱮ ᱞᱚᱞᱟᱴ ᱠᱚ ᱪᱟᱥ ᱜᱮᱭᱟ ᱠᱚ ᱛᱟᱨᱯᱚᱨᱮ ᱵᱟᱫᱥᱟᱵᱷᱳᱠ ᱠᱚ ᱪᱟᱥ ᱜᱮᱭᱟ ᱠᱚ ᱦᱮᱸ ᱥᱮ ᱵᱟᱝ ᱵᱷᱩᱛᱢᱩᱲᱤ ᱠᱚ ᱪᱟᱥ ᱜᱮᱭᱟ ᱠᱚ ᱛᱚ ᱱᱤᱭᱟᱹ ᱱᱤᱭᱟᱹ ᱠᱳᱴᱤ ᱦᱩᱲᱩᱣᱟᱜ ᱱᱩᱛᱩᱢ ᱵᱤᱱ ᱵᱟᱲᱟᱭ ᱜᱮᱭᱟᱵᱤᱱ
ᱟᱜ ᱦᱮᱸ ᱱᱚᱣᱟ ᱠᱚᱨᱮᱱᱟᱜ ᱦᱩᱲᱩ ᱫᱚ ᱧᱩᱛᱩᱢ ᱫᱩᱞᱤᱧ ᱟᱸᱡᱚᱢ ᱠᱟᱫᱟ
ᱟᱪᱪᱷᱟ ᱟᱪᱪᱷᱟᱪᱷᱟ
ᱦᱩᱸ
ᱦᱮᱸ ᱟᱵᱤᱱ ᱥᱮᱫ ᱚᱱᱛᱮ ᱫᱚ ᱢᱟᱨᱠᱮᱴ ᱫᱟᱢ ᱫᱚ ᱛᱚ ᱚᱠᱟ ᱞᱮᱠᱟ ᱪᱟᱹᱞᱩᱜ ᱠᱟᱱᱟ ᱦᱩᱲᱩ ᱨᱮᱱᱟᱜ ᱫᱚ
ᱦᱩᱲᱩ ᱨᱮᱱᱟᱜ ᱢᱮᱱᱠᱷᱟᱱ ᱱᱤᱭᱟᱹ ᱜᱷᱟᱹᱲᱤ ᱛᱚ ᱦᱩᱲᱩ ᱠᱚᱫᱚ ᱵᱟᱝ ᱟᱹᱠᱷᱨᱤᱧ ᱦᱩᱭ ᱠᱟᱱᱟ ᱛᱚ ᱚᱱᱟᱛᱮ ᱟᱹᱞᱤᱧ ᱦᱚᱸ ᱵᱟᱝᱞᱤᱧ ᱵᱟᱲᱟᱭᱟ
ᱟᱪᱪᱷᱟ ᱟᱪᱪᱷᱟ ᱟᱪᱷᱟ ᱴᱷᱤᱠᱜᱮᱭᱟ ᱟᱹᱞᱤᱧ ᱞᱤᱧ ᱞᱮᱹᱭ ᱫᱟᱹᱞᱤᱱ ᱦᱩᱲᱳᱣᱟᱜ ᱫᱟᱢ ᱫᱚᱨ ᱵᱳᱞᱛᱮ ᱟᱞᱮ ᱥᱮᱫ ᱱᱚᱛᱮ ᱫᱚ ᱚᱱᱤᱭᱟᱹ ᱚᱠᱟ ᱟᱯᱮᱥᱱ ᱪᱟᱥ ᱜᱮᱭᱟ ᱠᱚ ᱥᱮ ᱵᱟᱝ ᱚᱠᱟ ᱥᱚᱨᱱᱚ ᱛᱟᱨᱯᱚᱨᱮ ᱞᱚᱞᱟᱴ ᱦᱮᱸ ᱥᱮ ᱵᱟᱝ
ᱟᱪᱪᱷᱟ ᱦᱮᱸ
ᱨᱮ ᱱᱤᱭᱟᱹ ᱦᱩᱲᱩ ᱠᱚᱫᱚ ᱟᱞᱮᱥᱮᱫ ᱫᱚ ᱠᱩᱭᱴᱟᱹᱞ ᱦᱤᱥᱟᱹᱵ ᱛᱮ ᱪᱟᱞᱟᱜ ᱜᱮᱭᱟ ᱮᱭ ᱫᱷᱚᱨᱚ ᱦ ᱚ ᱚᱴᱷᱨᱚ ᱥᱚ ᱩᱱᱤᱥ ᱥᱚ ᱵᱟᱨ ᱦᱟᱡᱟᱨ ᱱᱤᱝᱠᱮᱛ ᱪᱟᱞᱟᱜ ᱜᱮᱭᱟ ᱦᱮᱸᱥᱮ ᱚᱱᱟ ᱫᱚ ᱫᱟᱢ ᱠᱚᱢ ᱵᱤᱥᱤ ᱛᱟᱸᱦᱮᱱ ᱜᱮᱭᱟ ᱢᱟᱡᱷᱮ ᱥᱟᱡᱷᱮ ᱟᱨ ᱱᱤᱭᱟᱹ ᱚᱠᱟ ᱵᱟᱫᱥᱟ ᱵᱷᱳᱜᱽ ᱵᱟᱫᱥᱟ ᱵᱷᱳᱜᱽ ᱠᱚ ᱦᱩᱲᱩ ᱵᱤᱱ ᱟᱸᱡᱚᱢ ᱟᱠᱟᱫᱼᱟ ᱡᱟᱦᱟᱸ
ᱟᱸ ᱦᱮᱸ ᱚᱱᱟᱫᱚ ᱱᱟᱜᱠᱷᱟᱱ ᱵᱟᱝᱞᱤᱧ ᱟᱸᱡᱚᱢ ᱠᱟᱜᱼᱟ
ᱦᱮᱸ ᱱᱚᱣᱟ ᱦᱩᱲᱩ ᱫᱚ ᱩᱹᱰᱤ ᱨᱟᱣᱟᱞ ᱜᱮᱭᱟ ᱱᱚᱣᱟ ᱦᱩᱲᱩ ᱴᱟᱜ ᱫᱚ ᱟᱨ ᱱᱚᱣᱟ ᱦᱩᱲᱩ ᱚᱠᱟᱴᱟᱜ ᱠᱚ ᱵᱟᱝᱞᱟ ᱛᱮᱠᱚ ᱞᱮᱹᱭ ᱜᱮᱭᱟ ᱠᱚ ᱵᱟᱥᱢᱚᱛᱤ ᱪᱟᱣᱞᱮ ᱚᱱᱟ ᱵᱤᱱ ᱟᱸᱡᱚᱢ
ᱚ ᱦᱮᱸ ᱚᱱᱟ ᱛᱚ ᱞᱤᱧ ᱟᱸᱡᱚᱢ ᱠᱟᱜᱼᱟ ᱟᱸᱡᱚᱢ ᱠᱟᱜᱼᱟ ᱞᱤᱧ
ᱦᱮᱸ ᱦᱮᱸ ᱦᱮᱸ ᱚᱱᱟ ᱪᱟᱣᱞᱮ ᱜᱮ ᱱᱚᱣᱟ ᱫᱚ ᱚ ᱠᱮᱡᱤ ᱫᱚᱨ ᱦᱤᱥᱟᱹᱵ ᱨᱮ ᱪᱟᱞᱟᱜ ᱠᱟᱱᱟ ᱛᱤᱱᱥᱚ ᱴᱟᱠᱟ ᱠᱟᱛᱮᱫ ᱱᱚᱣᱟ ᱦᱳᱲᱳ ᱫᱚ ᱦᱮᱸ ᱢᱟᱱᱮ ᱪᱟᱣᱞᱮ ᱴᱟᱜ ᱪᱟᱣᱞᱮ ᱴᱟᱜ ᱚᱠᱟ ᱦᱮᱸ ᱪᱟᱣᱞᱮ ᱴᱟᱜ ᱛᱤᱱᱥᱚ ᱴᱟᱠᱟ ᱠᱟᱛᱮ ᱪᱟᱞᱟᱜ ᱠᱟᱱᱟ ᱡᱮᱦᱮᱛᱩ ᱱᱚᱣᱟ ᱦᱳᱲᱩ ᱫᱚᱠᱚ ᱱᱚᱣᱟ ᱦᱳᱲᱩ ᱩᱹᱲᱤᱜᱟᱱ ᱵᱷᱟᱜᱤ ᱠᱟᱹᱢᱤ ᱨᱮ ᱞᱟᱜᱟᱜ ᱜᱮᱭᱟ ᱡᱮᱢᱚᱱ ᱟᱵᱳᱣᱟᱜ ᱵᱚᱸᱜᱟ ᱵᱩᱨᱩ ᱨᱮᱦᱚᱸ ᱱᱚᱣᱟ ᱵᱟᱫᱥᱟᱵᱷᱳᱠ ᱦᱩᱲᱩᱴᱟᱜ ᱞᱟᱜᱟᱜ ᱜᱮᱭᱟ ᱛᱟᱨ ᱯᱚᱨᱮ ᱯᱟᱭᱮᱥ ᱠᱚ ᱵᱮᱱᱟᱣ ᱜᱮᱭᱟ ᱠᱚ ᱱᱚᱣᱟ ᱦᱳᱲᱩ ᱛᱮ ᱨᱮ ᱱᱤᱭᱟᱹ ᱦᱩᱲᱩ ᱫᱚ ᱢᱟᱨ ᱠᱮᱴ ᱫᱟᱢ ᱫᱚ ᱠᱩᱭᱱᱴᱟᱞ ᱦᱤᱥᱟᱹᱵ ᱛᱮ ᱪᱟᱞᱟᱜ ᱜᱮᱭᱟ ᱫᱷᱚᱨᱚᱻ ᱩᱸ ᱯᱟᱸᱪ ᱦᱟᱡᱟᱨ ᱥᱟᱲᱮ ᱯᱟᱸᱪ ᱦᱟᱡᱟᱨ, ᱱᱤᱝᱠᱟᱹ᱾ ᱥᱟᱢᱛᱷᱤᱝ ᱪᱟᱞᱟᱜ ᱜᱮᱭᱟ ᱠᱩᱭᱤᱱᱴᱮᱞ ᱦᱤᱥᱟᱹᱵ ᱛᱮ᱾ ᱮᱸ, ᱟᱫᱚ ᱞᱟᱹᱭ ᱫᱟ, ᱞᱮᱭᱫᱟᱹᱱ ᱟᱻ ᱪᱟᱥᱵᱟᱥ ᱵᱚᱞᱛᱮ ᱟᱯᱮ ᱢᱟ ᱦᱩᱲᱩ ᱥᱩᱢᱩᱝ ᱜᱮᱯᱮ ᱪᱟᱥ ᱜᱮᱭᱟ ᱟ ᱟᱞᱮ ᱱᱚᱛᱮ ᱨᱮᱫᱚ ᱵᱚᱪᱷᱚᱨ ᱨᱮ ᱵᱟᱨ ᱫᱷᱟᱣ ᱞᱮ ᱪᱟᱥ ᱜᱮᱭᱟᱞᱮ᱾ ᱩᱸᱻ ᱦᱚᱭᱛᱳ ᱪᱷᱚ ᱢᱟᱥ ᱞᱮ ᱦᱩᱲᱩ ᱞᱮ ᱪᱟᱥ ᱠᱟᱜ ᱞᱮ ᱟᱨ ᱪᱷᱚ ᱢᱟᱥ ᱛᱚ ᱡᱟᱦᱟᱱᱟᱜ ᱥᱚᱵᱡᱤ ᱠᱚ ᱟᱱᱟᱡ ᱠᱚ ᱪᱟᱥ ᱵᱟᱲᱟᱭ ᱜᱮᱭᱟᱞᱮ, ᱡᱮᱢᱚᱱ ᱫᱷᱚᱨᱚ ᱯᱷᱩᱞᱠᱚᱯᱤ, ᱵᱟᱸᱫᱷᱟ ᱠᱚᱯᱤ, ᱴᱚᱢᱮᱴᱳ ᱛᱟᱨᱯᱚᱨᱮ ᱵᱮᱸᱜᱟᱲ, ᱵᱚᱨᱵᱚᱴᱤ, ᱵᱤᱱ, ᱜᱟᱡᱚᱨ ᱱᱤᱭᱟᱹ ᱠᱚᱞᱮ ᱵᱟᱭ ᱜᱮᱭᱟᱞᱮ᱾
ᱚ ᱸ ᱛᱟᱦᱚᱞᱮ ᱱᱤᱭᱟᱹ ᱜᱷᱟᱹᱲᱤᱜ ᱫᱚ ᱪᱮᱫ ᱟᱱᱟᱡ ᱠᱟᱛᱮ ᱪᱮᱫ ᱠᱚᱯᱮ ᱨᱚᱦᱚᱭ ᱟᱠᱟᱫᱟ?
ᱱᱤᱭᱟᱹ ᱫᱷᱟᱣ ᱫᱚ ᱟᱱᱟᱡᱽ ᱠᱚᱫᱚ ᱚᱱᱠᱟ ᱵᱟᱞᱮ ᱨᱚᱦᱚᱭ ᱠᱟᱜᱼᱟ ᱞᱮ ᱾ ᱡᱮᱦᱮᱛᱩ ᱱᱤᱛᱚᱜ ᱫᱚ ᱫᱟᱜ ᱥᱤᱡᱤᱱ ᱪᱟᱹᱞᱩᱜ ᱠᱟᱱᱟ ᱛᱚ ᱫᱟᱜ ᱥᱤᱡᱤᱱ ᱨᱮ ᱼᱼ ᱟᱱᱟᱡ ᱱᱚᱛᱮ ᱢᱟ ᱟᱞᱮ ᱢᱟ ᱱᱟᱹᱭ ᱫᱤᱥᱚᱢ ᱥᱮ ᱠᱟᱹᱴᱤᱡ ᱱᱟᱹᱭ ᱥᱩᱨ ᱜᱮᱭᱟ ᱛᱚ ᱼᱼ ᱫᱟᱜ ᱫᱤᱱ ᱨᱮ ᱠᱟᱹᱴᱤᱡ ᱵᱚᱛᱚᱨ ᱡᱤᱱᱤᱥ ᱴᱟᱜ ᱛᱟᱦᱮᱱ ᱜᱮᱭᱟ, ᱡᱩᱫᱤ ᱤᱱᱠᱮᱥ ᱵᱟᱱ ᱮᱢᱟᱱᱚᱜᱼᱟ ᱩᱹᱰᱤᱜᱟᱱ ᱟᱱᱟᱡ ᱱᱚᱥᱴᱚᱜᱼᱟ ᱥᱮ, ᱛᱚ ᱚᱱᱟ ᱠᱷᱟᱹᱛᱤᱨ ᱼᱼ ᱚᱱᱟ ᱠᱷᱟᱹᱛᱤᱨ, ᱱᱤᱭᱟᱹ ᱫᱟᱜ ᱫᱤᱱ ᱠᱚᱨᱮ ᱫᱚ ᱦᱩᱲᱩ ᱥᱩᱢᱩᱝ ᱜᱮᱞᱮ ᱪᱟᱥ ᱜᱮᱭᱟᱞᱮ ᱾ ᱟᱨ ᱵᱟᱫ ᱵᱟᱠᱤ ᱱᱤᱠᱟᱹ ᱨᱟᱵᱟᱝ ᱫᱤᱱ ᱠᱚᱨᱮ ᱱᱤᱭᱟᱹ ᱥᱚᱵᱡᱤ ᱠᱚᱞᱮ ᱩᱰᱤ ᱯᱚᱨᱤᱢᱟᱱ ᱛᱮᱞᱮ ᱪᱟᱥ ᱜᱮᱭᱟᱞᱮ᱾
ᱚ ᱟᱪᱪᱷᱟ᱾
ᱦᱮᱸ ᱾ ᱟᱨ ᱱᱤᱭᱟᱹ ᱚᱠᱟ ᱥᱚᱵᱡᱤ ᱠᱚᱞᱮ ᱪᱟᱥ ᱵᱟᱲᱟᱭ ᱜᱮᱭᱟᱞᱮ ᱱᱤᱭᱟᱹ ᱫᱚ ᱠᱤᱪᱷᱩ ᱫᱚ ᱚᱲᱟᱜ ᱵᱟ ᱼᱠᱷᱨᱟ ᱞᱮ ᱫᱚᱦᱚᱭ ᱜᱮᱭᱟᱞᱮ, ᱟᱨ ᱠᱤᱪᱷᱩ ᱢᱟᱨᱠᱮᱴ ᱵᱟᱠᱷᱨᱟ ᱜᱟᱹᱰᱤ ᱵᱚᱞᱚᱱ ᱜᱮᱭᱟ ᱾ ᱟᱫᱚ ᱵᱟᱹᱛ ᱨᱮ ᱜᱟᱹᱰᱤ ᱵᱚᱞᱚᱱ ᱜᱮᱭᱟ ᱟᱫᱚ
ᱢᱟᱱᱮ ᱱᱚᱣᱟ ᱡᱟᱦᱟᱸ ᱟᱱᱟᱡ ᱪᱟᱥ ᱨᱮᱱᱟᱜ ᱪᱟᱥ ᱠᱟᱛᱮᱜ ᱡᱟᱦᱟᱸ ᱚᱱᱟ ᱥᱚᱵᱡᱤ ᱠᱚ ᱚᱱᱟ ᱡᱟᱦᱟᱸ ᱯᱟᱠᱷᱨᱤᱧ ᱟᱯᱮ ᱚᱱᱟ ᱜᱟᱹᱰᱤ ᱵᱚᱞᱚᱱᱟ?
ᱦᱮᱸ, ᱜᱟᱰᱤ ᱵᱚᱞᱚᱱ ᱜᱮᱭᱟ ᱟᱫᱚ ᱚᱱᱟ ᱦᱮᱸ ᱜᱟᱹᱰᱤ ᱵᱚᱞᱚᱱ ᱜᱮᱭᱟ ᱛᱚ ᱢᱟᱨᱠᱮᱴ ᱾ ᱚᱱᱟ ᱯᱟᱭᱠᱟᱨᱤ ᱨᱮᱹᱴ ᱦᱤᱥᱟᱹᱵ ᱨᱮ ᱪᱟᱞᱟᱜ ᱜᱮᱭᱟ᱾ ᱛᱚᱻ ᱟᱞᱮ ᱫᱚ ᱠᱟᱹᱴᱤᱡ ᱡᱮᱦᱮᱛᱩ ᱜᱟᱹᱲᱤ ᱡᱩᱫᱤ ᱵᱟᱹᱛ ᱨᱮᱠᱚ ᱥᱟᱢᱵᱟᱭ ᱫᱟᱠᱚ ᱛᱟ ᱢᱟᱱᱮ ᱚᱸᱰᱮ ᱠᱷᱚᱱ ᱼᱼ ᱢᱟᱞ ᱠᱚ ᱨᱟᱠᱟᱵ ᱮᱫᱟ ᱠᱚ ᱢᱟᱱᱮ ᱠᱟᱹᱡ ᱛᱟᱞᱟᱝ ᱚᱸᱰᱮ ᱫᱚ ᱫᱟᱢ ᱫᱚᱨ ᱫᱚ ᱠᱟᱹᱴᱤᱡ ᱯᱟᱸᱪ ᱫᱚᱥ ᱴᱟᱠᱟ ᱠᱚᱢ ᱛᱟᱦᱮᱱ ᱜᱮᱭᱟ, ᱦᱮᱸ ᱦᱮᱸ ᱚᱱᱟᱼᱼ ᱡᱚᱠᱷᱚᱱ ᱠᱚ ᱤᱫᱤ ᱠᱟᱛᱮ ᱜᱮ ᱪᱟᱞᱟᱜ ᱟᱠᱚ ᱢᱟᱨᱠᱮᱴ ᱨᱮ, ᱚᱸᱰᱮ ᱫᱚ ᱦᱚᱭᱛᱚ ᱯᱟᱸᱪ ᱫᱚᱥ ᱴᱟᱠᱟ ᱫᱚ ᱠᱟᱹᱴᱤᱡ ᱡᱟᱹᱥᱛᱤ ᱛᱟᱦᱮᱱ ᱜᱮᱭᱟ ᱚᱠᱟ ᱡᱤᱱᱤᱥ ᱦᱚᱭᱛᱚ ᱫᱚᱥ ᱴᱟᱠᱟ ᱫᱟᱢ ᱚᱱᱟ ᱫᱚᱠᱚ ᱦᱚᱭᱛᱚ ᱞᱟᱹᱭ ᱟᱠᱚ ᱯᱚᱱᱨᱚ ᱴᱟᱠᱟ ᱵᱟ ᱠᱩᱲᱤ ᱴᱟᱠᱟ ᱚᱱᱠᱟ᱾
ᱟᱪᱪᱷᱟ, ᱦᱮᱸ ᱦᱮᱸ᱾
ᱛᱚ ᱚᱱᱟ ᱫᱟᱢ ᱫᱚᱨ ᱫᱚ ᱠᱟᱹᱴᱤᱡ ᱟᱯ ᱰᱟᱣᱩᱱ ᱫᱚ ᱛᱟᱦᱮᱱ ᱜᱮᱭᱟ ᱦᱩᱸ᱾ ᱟᱪᱪᱷᱟᱧ ᱞᱟᱹᱭᱮᱫᱟ ᱚᱻ ᱟᱹᱵᱤᱱᱻ ᱥᱳᱥᱟᱭᱴᱤ ᱤᱫᱤ ᱠᱟᱛᱮᱻ ᱟᱹᱞᱤᱧ ᱠᱤᱪᱷᱩ ᱞᱤᱱ ᱠᱩᱠᱞᱤ ᱨᱮᱱᱟᱜ ᱛᱟᱦᱮᱸ ᱞᱮᱱᱟ᱾ ᱟᱹᱵᱤᱱᱟᱜ ᱡᱩᱴᱤ ᱚᱱᱩᱢᱚᱛᱤ ᱦᱮᱱᱟᱜᱼᱟ ᱞᱟᱹᱭ ᱫᱟᱲᱮᱜ ᱟᱵᱤᱱ ᱾
ᱛᱚᱻ ᱚᱱᱟ ᱠᱚᱫᱚ ᱱᱟᱠᱷᱟᱱᱼᱼ
ᱟᱪᱪᱷᱟ ᱟᱪᱪᱷᱟ ᱟᱪᱪᱷᱟ ᱟᱸᱡᱚᱢ ᱵᱤᱱ ᱟᱸᱡᱚᱢ ᱵᱤᱱ ᱞᱮᱹᱭ ᱫᱟᱞᱤᱱ ᱟᱹᱵᱤᱱᱟᱜ ᱚᱱᱩᱢᱚᱛᱤ ᱦᱮᱱᱟᱜᱼᱟ ᱛᱚᱵᱮ ᱞᱟᱹᱭ ᱫᱟᱞᱤᱧ᱾ ᱡᱮ ᱱᱚᱣᱟ ᱥᱚᱢᱟᱡ ᱨᱮ ᱦᱮᱸᱼᱼ ᱥᱚᱢᱟᱡᱽ ᱨᱮ ᱡᱮᱼᱼ ᱟᱵᱚ ᱨᱤᱱ ᱱᱤᱝᱠᱟᱹ ᱜᱤᱫᱽᱨᱟᱹ ᱠᱚ ᱦᱮᱸ ᱥᱮ ᱵᱟᱝᱼᱼ ᱟᱹᱰᱤ ᱚᱞᱯᱚᱼᱼ ᱟᱵᱚ ᱥᱚᱢᱟᱡᱽ ᱠᱷᱚᱱ ᱜᱮ ᱡᱟᱹᱥᱛᱤ ᱪᱮᱫᱟᱜ ᱜᱤᱫᱽᱨᱟᱹ ᱠᱚ ᱪᱷᱟᱹᱯᱨᱤ ᱠᱚ ᱛᱮᱭᱟᱨᱚᱜ ᱠᱟᱱᱟ? ᱟᱵᱚ ᱥᱚᱢᱟᱡᱽ ᱠᱷᱚᱱ ᱜᱮ ᱪᱮᱫᱟᱜ ᱜᱤᱫᱽᱨᱟᱹ ᱠᱚ ᱼᱼ ᱚᱞᱯᱚ ᱵᱚᱭᱮᱥ ᱨᱮᱠᱚ ᱵᱟᱯᱞᱟᱜ ᱠᱟᱱᱟ ᱠᱚ ᱡᱟᱶᱟᱭᱟᱜ ᱠᱟᱱᱟ ᱠᱚ? ᱚᱱᱟ ᱤᱫᱤ ᱠᱟᱛᱮ ᱟᱵᱮᱱ ᱞᱟᱹᱭ ᱞᱮᱠᱷᱟᱱ ᱵᱷᱟᱜᱤ ᱠᱚᱜᱼᱟ ᱠᱟᱹᱴᱤᱡ ᱾
ᱚᱱᱮ ᱛᱚ ᱟᱨ ᱢᱤᱫ ᱫᱷᱟᱣ ᱞᱟᱹᱭ ᱵᱤᱱ ᱾
ᱟᱹᱞᱤᱧ ᱞᱤᱧ ᱞᱟᱹᱭ ᱫᱟᱞᱤᱧ ᱱᱚᱣᱟ ᱥᱚᱢᱟᱡᱽ ᱨᱮ ᱟᱵᱚ ᱥᱚᱢᱟᱡᱽ ᱨᱮ ᱦᱮᱸ ᱥᱮ ᱵᱟᱝ ᱼᱼ ᱟᱵᱚ ᱥᱚᱢᱟᱡᱽ ᱨᱮ ᱪᱮᱫᱟᱜ ᱼᱼ ᱜᱤᱫᱽᱨᱟᱹ ᱟᱹᱰᱤᱜᱟᱱ ᱜᱤᱫᱽᱨᱟᱹ ᱪᱷᱟᱹᱯᱨᱤ ᱠᱚ ᱵᱮᱱᱟᱜ ᱠᱟᱱᱟ ᱠᱚ? ᱟᱨ ᱟᱵᱚ ᱥᱚᱢᱟᱡᱽ ᱨᱮᱜᱮ ᱪᱮᱫᱟᱜ ᱜᱤᱫᱽᱨᱟᱹ ᱟᱹᱰᱤ ᱚᱞᱯᱚ ᱵᱚᱭᱚᱥ ᱨᱮᱠᱚ ᱼᱼ ᱡᱟᱶᱟᱭᱚᱜ ᱠᱟᱱᱟ ᱠᱚ ᱵᱟᱯᱞᱟᱜ ᱠᱟᱱᱟ ᱠᱚ ᱚᱱᱟ ᱤᱫᱤ ᱠᱟᱛᱮ ᱟᱵᱤᱱᱟᱜ ᱡᱩᱠᱛᱤ ᱼᱼ ᱵᱟ ᱟᱵᱤᱱᱟᱜ ᱵᱤᱪᱟᱹᱨ ᱫᱷᱟᱨᱟ ᱪᱮᱫ ᱠᱟᱹᱴᱤᱡ ᱞᱟᱹᱭ ᱞᱮᱠᱷᱟᱱ ᱵᱷᱟᱹᱜᱤ ᱠᱚᱜᱼᱟ
ᱟᱹᱞᱤᱧ ᱞᱤᱧ ᱞᱟᱹᱭᱟ ᱱᱚᱶᱟ ᱤᱫᱤ ᱠᱟᱛᱮᱫ ᱫᱚ ᱥᱚᱵ ᱛᱷᱮᱠᱮ ᱢᱮᱱ ᱡᱤᱱᱤᱥ ᱦᱚᱭᱚᱜ ᱠᱟᱱᱟ ᱜᱚ-ᱵᱟᱵᱟ ᱜᱚ-ᱵᱟᱵᱟᱣᱟᱜ ᱥᱟᱯᱚᱴ ᱛᱟᱦᱮᱸ ᱫᱚᱨᱠᱟᱨᱚᱜ ᱠᱟᱱᱟ ᱛᱚ ᱜᱚᱼᱵᱟᱵᱟ ᱡᱩᱫᱤ ᱥᱟᱯᱳᱨᱴ ᱮᱭᱟ ᱠᱤᱱ ᱢᱤᱫᱴᱮᱱ ᱜᱤᱫᱽᱨᱟᱹ ᱡᱮ ᱡᱟᱦᱟᱸ ᱨᱮ ᱦᱩᱭᱩᱜ ᱠᱟᱱᱟ ᱡᱟᱦᱟᱸᱨᱮ ᱯᱟᱛᱟ ᱯᱚᱨᱚᱵᱽ ᱦᱩᱭᱩᱜ ᱠᱟᱱᱟ ᱡᱮ ᱩᱱᱤ ᱵᱟᱪᱪᱟ ᱜᱤᱫᱽᱨᱟᱹ ᱠᱟᱱᱟᱭ ᱡᱮᱦᱮᱛᱩ ᱩᱱᱤ ᱫᱚ ᱩᱱᱟᱹᱜ ᱜᱮᱭᱟᱱ ᱫᱚ ᱟᱹᱣᱨᱤ ᱦᱤᱡᱩᱜ ᱛᱟᱭᱟ ᱥᱮ ᱛᱚ ᱩᱱᱤ ᱟᱨ ᱜᱤᱫᱽᱨᱟᱹ ᱠᱚ ᱪᱟᱞᱟᱜ ᱠᱟᱱᱟ ᱢᱟᱱᱮ ᱩᱱᱤ ᱦᱚᱸ ᱪᱟᱞᱟᱜ ᱥᱟᱱᱟᱭᱮᱭᱟ ᱥᱮ ᱪᱟᱞᱟᱜᱼᱟᱭ ᱡᱮ ᱡᱩᱫᱤ ᱜᱚ-ᱵᱟᱵᱟ ᱚᱱᱟ ᱡᱟᱭᱜᱟ ᱨᱮᱠᱤᱱ ᱢᱮ..... ᱛᱟᱭᱟ ᱡᱮ ᱵᱟᱝ ᱪᱟᱞᱟᱜ ᱵᱟᱝ ᱦᱩᱭᱩᱜᱼᱟ ᱛᱚ ᱩᱱᱤ ᱦᱚᱸ ᱵᱟᱭ ᱪᱟᱞᱟᱜ ᱜᱮᱭᱟ ᱟᱨ ᱡᱩᱫᱤ ᱜᱚ-ᱵᱟᱵᱟ ᱟᱨ ᱱᱚᱣᱟ ᱤᱫᱤ ᱠᱟᱛᱮᱜ ᱫᱚᱧ ᱞᱟᱹᱭᱟ ᱡᱮ ᱜᱚ-ᱵᱟᱵᱟ ᱟᱜ ᱥᱟᱯᱚᱨᱴ ᱛᱟᱦᱮᱸᱫ ᱞᱟᱹᱠᱛᱤ ᱠᱟᱱᱟ
ᱦᱮᱸ ᱟᱵᱤᱱ ᱱᱚᱶᱟ ᱟᱹᱰᱤ ᱴᱷᱤᱠ ᱯᱚᱤᱱᱴ ᱵᱤᱱ ᱞᱟᱹᱭ ᱠᱮᱜ-ᱟ ᱛᱚᱵᱩ ᱨᱚᱦᱚᱸ ᱟᱹᱞᱤᱧ ᱞᱤᱧ ᱞᱟᱹᱭᱫᱟ ᱞᱤᱧ ᱟᱹᱞᱤᱧ ᱟᱹᱵᱤᱱᱟᱜ ᱚᱱᱠᱟ ᱵᱤᱪᱟᱨ ᱫᱷᱟᱨᱟ ᱟᱹᱵᱤᱱᱟᱜ ᱡᱩᱠᱛᱤ ᱚᱱᱟ ᱦᱤᱥᱟᱹᱵ ᱛᱮ ᱟᱹᱞᱤᱧ ᱦᱚᱸ ᱠᱤᱪᱷᱩ ᱢᱮᱥᱟ ᱨᱮᱱᱟᱜ ᱤᱪᱪᱟᱹ ᱦᱮᱱᱟᱜᱼᱟ ᱟᱵᱤᱱᱟᱜ ᱡᱩᱠᱛᱤ ᱥᱟᱞᱟᱜ ᱟᱫᱚ ᱞᱟᱹᱭ ᱫᱟᱜ ᱞᱤᱱ ᱚᱱᱟ ᱡᱩᱠᱛᱤ ᱴᱟᱜ ᱟᱹᱞᱤᱧᱱᱟᱜ ᱵᱤᱪᱟ. ᱨ ᱵᱤᱪᱟ. ᱨ ᱦᱩᱭᱩᱜ ᱠᱟᱱᱟ ᱡᱮ ᱡᱩᱫᱤ ᱢᱟᱱᱮ ᱜᱟᱨᱡᱮᱱ ᱥ.. ᱜᱟᱨᱡᱮᱱᱥ ᱟᱜ ᱜᱟᱭᱰᱮᱱᱥ ᱛᱟᱦᱮᱸ ᱫᱚᱨᱠᱟᱨ ᱦᱮᱸ ᱥᱮ ᱵᱟᱝ ᱮᱠ ᱱᱚᱢᱵᱚᱨ ᱯᱚᱤᱱᱴ ᱫᱚ‌ ᱮᱠ ᱱᱚᱢᱵᱚᱨ ᱯᱚᱤᱱᱴ ᱫᱚ ᱦᱩᱭᱩᱜ ᱠᱟᱱᱟ ᱜᱟᱨᱡᱮᱱ ᱟᱜ ᱜᱟᱭᱰᱮᱱᱥ ᱛᱟᱦᱮᱱ ᱫᱚᱨᱠᱟᱨ ᱫᱩᱭ ᱱᱚᱢᱵᱚᱨ ᱯᱚᱤᱱᱴ ᱦᱩᱭᱩᱜ ᱠᱟᱱᱟ ᱟᱸᱻ ᱮᱡᱩᱠᱮᱥᱚᱱ ᱱᱤᱭᱟᱹ ᱵᱟᱨᱭᱟ ᱡᱤᱱᱤᱥ ᱟᱹᱞᱤᱧ ᱞᱤᱧ ᱢᱚᱱᱮ ᱜᱮᱭᱟᱞᱤᱧ ᱪᱮᱫᱟᱜ ᱞᱟᱹᱭ ᱮᱫᱟᱞᱤᱧ ᱢᱟᱱᱮ ᱡᱮᱦᱮᱛᱩ ᱡᱩᱫᱤ ᱜᱟᱨᱡᱮᱱᱟᱜ ᱜᱟᱭᱰᱮᱱᱥ ᱡᱩᱫᱤ ᱠᱚᱢ ᱛᱟᱦᱮᱱᱟ ᱛᱚ ᱜᱤᱫᱽᱨᱟᱹ ᱫᱚ ᱚᱴᱚᱢᱮᱴᱤᱠᱞᱤ ᱠᱷᱟᱨᱟᱵᱚᱜ ᱜᱮᱭᱟ ᱠᱚ ᱦᱮᱸ ᱥᱮ ᱵᱟᱝ ᱜᱟᱨᱡᱮᱱ ᱡᱩᱫᱤ ᱥᱚᱪᱮᱛ ᱟᱱ ᱵᱟᱠᱚ ᱛᱟᱦᱮᱱ ᱢᱟ ᱜᱟᱨᱡᱮᱱ ᱡᱩᱫᱤ ᱜᱟᱭᱤᱰ ᱨᱮ ᱜᱤᱫᱽᱨᱟᱹ ᱵᱟᱭ ᱫᱚᱦᱚᱭᱟ ᱛᱚ ᱚ ᱜᱤᱫᱽᱨᱟᱹ ᱦᱚᱭᱛᱚ ᱜᱟᱨᱡᱮᱱ ᱦᱚᱭᱛᱚ ᱡᱩᱫᱤ ᱠᱚ ᱜᱟᱨᱡᱮᱱ ᱦᱚᱭᱛᱚ ᱵᱟᱵᱟ ᱦᱚᱭᱛᱚ ᱯᱟᱹᱨᱣᱟᱹ ᱠᱚ ᱧᱩᱭᱫᱟ ᱢᱟᱛᱟᱞᱚᱜ ᱠᱟᱱᱟ ᱛᱚ ᱜᱤᱫᱽᱨᱟᱹ ᱚᱴᱚᱢᱮᱴᱤᱠᱞᱤ ᱮᱸᱻ ᱥᱩᱡᱚᱜ ᱮ ᱧᱟᱢᱮ ᱮᱫᱟ ᱦᱮᱸ ᱥᱮ ᱦᱮ ᱵᱟᱝ ᱤᱱᱟᱹ ᱠᱷᱟᱹ...... ᱛᱤᱨ ᱦᱚᱭᱛᱚ, ᱦᱚᱭᱛᱚ ᱩᱱᱠᱩ ᱦᱚᱭᱛᱚ ᱱᱮᱛᱟᱨ ᱢᱟ ᱢᱩᱵᱟᱭᱤᱞ ᱡᱩᱜ ᱦᱮᱡ ᱟᱠᱟᱱᱟ ᱛᱚ ᱦᱚᱭᱛᱳ ᱨᱚᱯᱚᱲᱚᱜ ᱠᱟᱱᱟ ᱠᱚ ᱠᱩᱲᱤ ᱠᱚ ᱥᱟᱞᱟᱜ ᱠᱚᱲᱟ ᱠᱚ ᱥᱟᱞᱟᱜ ᱛᱟᱨᱯᱚᱨᱮ ᱯᱨᱚᱜᱨᱟᱢ ᱠᱚ ᱪᱟᱞᱟᱜ ᱠᱟᱱᱟ ᱠᱚ ᱤᱱᱟᱹ ᱦᱤᱥᱟᱹᱵ ᱛᱮ ᱦᱚᱭᱛᱚ ᱪᱷᱟᱹᱯᱲᱤ ᱠᱚ ᱛᱮᱭᱟᱨᱚᱜ ᱠᱟᱱᱟ ᱠᱳ ᱟᱨ ᱫᱩᱭ ᱱᱚᱢᱵᱚᱨ ᱯᱚᱤᱱᱴ ᱦᱩᱭᱩᱜ ᱠᱟᱱᱟ ᱮᱡᱩᱠᱮᱥᱚᱱ ᱡᱩᱫᱤ ᱡᱟᱦᱟᱸᱭᱟᱜ ᱮᱡᱩᱠᱮᱥᱚᱱ ᱠᱚᱢ ᱛᱟᱦᱮᱱᱟ ᱥᱤᱠᱷᱟ. ᱜᱚᱛᱚ ᱫᱤᱠ ᱠᱷᱚᱱ ᱡᱩᱫᱤ ᱠᱚᱢ ᱛᱟᱦᱮᱱᱟ ᱩᱱᱤ ᱫᱚ ᱚᱱᱟ ᱢᱟᱱᱚᱥᱤᱠᱚᱛᱟ ᱵᱟᱝ ᱦᱤᱡᱩᱜ ᱛᱟᱭᱟ ᱚᱱᱟ ᱵᱩᱡᱷᱟᱹᱣ ᱨᱮᱱᱟᱜ ᱩᱱ ᱥᱚᱢᱚᱭ ᱴᱮᱱᱰᱮᱱᱥᱤ ᱩᱱ ᱥᱚᱢᱚᱭ ᱫᱚ ᱵᱟᱝ ᱛᱟᱦᱮᱱ ᱜᱮᱭᱟ ᱦᱮᱸ ᱥᱮ ᱵᱟᱝ
ᱦᱚᱩ....
ᱦᱮᱸ ᱟᱫᱚ ᱚᱱᱟ ᱡᱚᱠᱷᱚᱱ ᱵᱩᱡᱷᱟᱹᱣ ᱨᱮᱱᱟᱜ ᱴᱮᱱᱰᱮᱱᱥᱤ ᱡᱚᱠᱷᱚᱱ ᱵᱟᱝ ᱛᱟᱦᱮᱱ ᱜᱮᱭᱟ ᱩᱱ ᱥᱚᱢᱚᱭ ᱦᱚᱭᱛᱳ ᱩᱱᱠᱩ ᱫᱚ ᱚᱞᱯᱚ ᱵᱚᱭᱮᱥ ᱨᱮᱠᱚ ᱵᱷᱟᱹᱵᱤᱭᱟ ᱦᱮᱸᱥᱮ ᱢᱩᱵᱟᱭᱤᱞ ᱠᱚ ᱦᱮᱱᱟᱜᱼᱟ ᱱᱮᱛᱟᱨ ᱡᱩᱜᱽ ᱨᱮ ᱢᱩᱵᱷᱤ ᱠᱚ ᱱᱮᱞ ᱮᱜ-ᱟ ᱠᱚ ᱦᱮᱸ ᱥᱮ ᱵᱟᱝ ᱦᱟᱱᱟ ᱱᱷᱟᱣᱟ ᱵᱷᱤᱰᱭᱚ ᱠᱚ ᱱᱮᱞ ᱮᱫᱟ ᱠᱚ ᱩᱱ ᱦᱮᱸ ᱩᱱᱠᱩ ᱠᱚ ᱱᱮᱞ ᱮᱫᱟ ᱠᱚ ᱢᱩᱵᱷᱤ ᱨᱮ ᱠᱚ ᱥᱮ ᱟᱸᱜᱤᱨ ᱟᱹᱜᱩᱭ ᱮᱫᱟ ᱠᱚ ᱡᱟᱶᱟᱭᱚᱜ ᱠᱟᱱᱟ ᱠᱚ ᱵᱟᱯᱞᱟᱜ ᱠᱟᱱᱟ ᱠᱚ ᱛᱚ ᱚᱱᱟ ᱦᱤᱥᱟᱹᱵᱽ ᱛᱮ ᱩᱱᱠᱩ ᱦᱚᱭᱛᱚ ᱚᱸᱰᱮ ᱠᱷᱚᱱ ᱤᱱᱥᱯᱟᱭᱟᱨ ᱠᱟᱛᱮ ᱱᱤᱭᱟᱹ ᱠᱟᱹᱢᱤ ᱮᱫᱟ ᱠᱚ ᱚᱞᱯᱚ ᱵᱚᱭᱚᱥ ᱨᱮ ᱦᱚᱭᱛᱚ ᱡᱟᱶᱟᱭᱚᱜ ᱜᱮᱭᱟ ᱠᱚ ᱵᱟᱯᱞᱟᱜ ᱜᱮᱭᱟ ᱠᱚ ᱢᱚᱱᱮ ᱟᱠᱟᱜ ᱠᱚ ᱟᱞᱮ ᱫᱚ ᱚᱞᱯᱚ ᱵᱚᱭᱚᱥ ᱨᱮ ᱦᱤᱨᱚ ᱜᱮᱭᱟ ᱞᱮ ᱵᱟ ᱠᱤᱪᱷᱩ ᱠᱩᱲᱤ ᱜᱤᱫᱽᱨᱟ. ᱠᱚ ᱢᱚᱱᱮ ᱜᱮᱭᱟ ᱠᱚ ᱟᱞᱮ ᱫᱚ ᱦᱤᱨᱚᱭᱤᱱ ᱜᱤᱭᱟ ᱞᱮ ᱦᱮᱸ ᱥᱮ ᱵᱟᱝ
ᱦᱚᱭ
ᱚᱱᱟ ᱚᱱᱟ ᱫᱚ ᱟᱞᱟᱝ ᱟᱜ